ᱦᱮᱞᱳ
ᱦᱮᱞᱳ
ᱦᱮᱸ ᱜᱚᱢᱠᱮ ᱡᱚᱦᱟᱸᱨ ᱜᱮ᱾
ᱦᱮᱸ ᱡᱚᱦᱟᱨ ᱜᱮ᱾
ᱜᱚᱝᱠᱮ ᱚᱠᱟ ᱠᱷᱚᱱ ᱵᱤᱱ ᱞᱟᱹᱭᱟᱵᱤᱱ ᱫᱚ᱾
ᱚ ᱞᱟᱹᱭᱟᱹᱧ ᱵᱟᱡᱟᱨ ᱥᱮᱫ ᱠᱷᱚᱱᱟᱜ᱾
ᱢᱤᱛ ᱵᱟᱨ ᱫᱷᱟᱣ ᱵᱟᱡᱟᱨ ᱥᱟᱡ
ᱚᱠᱟ
ᱟᱞᱮ ᱵᱟᱫᱚᱱ ᱵᱟᱡᱟᱨ᱾ ᱟᱵᱤᱱ ᱫᱚ ᱵᱟᱵᱤᱱ ᱞᱟᱹᱭ ᱦᱮᱸ ᱪᱮᱫ ᱦᱚ ᱵᱟᱝ ᱱᱚᱜᱼᱚᱭ ᱚᱲᱟᱜ ᱨᱮ ᱜᱤᱛᱤᱡ ᱵᱟᱲᱟ ᱦᱩᱭ ᱟᱠᱟᱱᱟ᱾
ᱚᱸ᱾ ᱱᱟᱯᱟᱭ ᱵᱟᱲᱟ ᱜᱮᱛᱚ ᱛᱟᱦᱞᱮ?
ᱦᱳᱭ ᱱᱟᱯᱟᱭ ᱵᱟᱲᱟ ᱜᱮ᱾
ᱟᱪᱪᱷᱟ᱾ ᱛᱚ ᱪᱮᱫ ᱞᱮᱠᱟ ᱚᱱᱛᱮᱱᱟᱜ ᱟᱵᱚᱦᱟᱣᱟ ᱫᱟᱜ ᱡᱟᱹᱲᱤ?
ᱟᱵᱚ ᱫᱚ ᱫᱟᱜ ᱮᱫ ᱜᱮᱭᱟᱭ᱾ ᱤᱱᱠᱟᱹ
ᱟᱪᱪᱷᱟ ᱟᱪᱪᱷᱟ᱾
ᱦᱮᱸ᱾
ᱛᱟᱦᱚᱞᱮ ᱨᱚᱦᱚᱭ ᱠᱚ ᱪᱮᱫ ᱞᱮᱠᱟ ᱛᱤᱱᱟᱹᱜ ᱡᱷᱟᱹᱞ?
ᱟᱹᱣᱨᱤ ᱮᱦᱚᱵ ᱦᱩᱭᱩᱜᱼᱟ᱾ ᱦᱮᱸ ᱟᱞᱮ ᱥᱮᱱ ᱫᱚ ᱫᱟᱜᱽ ᱜᱮ ᱵᱟᱱᱩᱜᱽ᱾ ᱚᱠᱟ ᱨᱮ ᱦᱚᱜᱚᱭ ᱛᱮᱦᱮᱧ ᱜᱟᱯᱟ ᱠᱷᱚᱱᱮ ᱫᱟᱜ ᱫᱟ᱾
ᱟᱪᱪᱷᱟ᱾ ᱛᱟᱦᱚᱞᱮ ᱛᱚ ᱛᱚᱞᱟ ᱠᱚ ᱛᱟᱦᱚᱞᱮ ᱪᱮᱫᱽᱞᱮᱠᱟ ᱦᱟᱨᱟ ᱟᱠᱟᱱᱟ ᱥᱮ ᱟᱣᱨᱤ ᱟᱜ-ᱟ?
ᱟᱶᱨᱤ᱾
ᱦᱮᱸ᱾
ᱵᱟᱝ ᱛᱚᱞᱟ ᱦᱩᱭ ᱠᱟᱱᱟ᱾
ᱟᱪᱪᱷᱟ ᱟᱪᱪᱷᱟ᱾
ᱫᱟᱜᱽ ᱡᱟᱹᱲᱤ ᱦᱚ ᱞᱟᱦᱟ ᱛᱮ ᱵᱟᱝ ᱟᱨ ᱱᱚᱜᱚᱭ ᱱᱤᱛᱳᱜ ᱢᱟ ᱥᱟᱨᱟ ᱫᱤᱱ ᱦᱤᱞᱳᱜ ᱫᱟᱜᱽ ᱛᱟᱦᱚᱞᱮ ᱚᱠᱟᱨᱮ ᱦᱳᱭᱳᱜᱼᱟ?
ᱟᱪᱪᱷᱟ, ᱟᱪᱪᱷᱟ ᱟᱪᱪᱷᱟ᱾
ᱦᱮᱸ᱾
ᱛᱟᱦᱚᱞᱮ
ᱱᱚᱛᱮ ᱵᱟᱝ ᱦᱩᱭ ᱠᱟᱱᱟ᱾
ᱛᱟᱦᱚᱞᱮ ᱦᱩᱲᱩ, ᱦᱩᱲᱩ ᱵᱮᱜᱚᱨ ᱟᱨ ᱪᱮᱫᱽ ᱠᱚ ᱪᱟᱥ ᱜᱮᱭᱟ ᱚᱱᱛᱮ ᱫᱚ? ᱦᱩᱲᱩ ᱠᱚ ᱪᱟᱥ ᱜᱮᱭᱟ ᱟᱯᱮᱥᱮᱱ?
ᱛᱚ ᱚᱱᱠᱟ ᱪᱮᱫ ᱦᱚᱸ ᱵᱟᱝ ᱥᱚᱵᱡᱤ ᱠᱚ ᱯᱟᱛᱤ ᱠᱚᱜᱮ, ᱡᱟᱦᱟᱸᱭ ᱚᱱᱠᱟ ᱥᱚᱵ ᱠᱚ ᱨᱮ ᱢᱮᱱᱟᱜ ᱛᱟᱠᱚᱣᱟ, ᱫᱟᱜᱽ ᱤᱭᱟᱹ ᱚᱱᱟ ᱫᱟᱜ ᱠᱚ ᱩᱱᱠᱩ ᱠᱚ ᱥᱚᱵᱽᱡᱤ ᱠᱚ ᱪᱟᱥ ᱵᱟᱲᱟᱭᱟ᱾
ᱟᱪᱪᱷᱟ᱾ ᱟᱪᱪᱷᱟ᱾
ᱦᱮᱸ᱾
ᱦᱩᱲᱩ ᱛᱟᱦᱚᱞᱮ ᱦᱩᱲᱩ ᱫᱚ ᱛᱟᱦᱚᱞᱮ ᱢᱤᱫ ᱢᱤᱫ ᱫᱷᱟᱣ ᱜᱮᱯᱮ ᱪᱟᱥ ᱜᱮᱭᱟ ᱥᱮ ᱫᱷᱚᱨᱚᱱ ᱦᱚᱸᱯᱮ ᱪᱟᱥ ᱜᱮᱭᱟ ᱟᱯᱮ ᱫᱚ?
ᱟᱞᱮ ᱫᱚ ᱢᱤᱫᱽ ᱫᱷᱟᱣ ᱜᱮ, ᱟᱞᱮᱥᱮᱫ ᱫᱚ ᱚᱱᱟ ᱠᱚ ᱫᱚ ᱢᱤᱫ ᱫᱷᱟᱣ ᱜᱮᱠᱚ ᱪᱟᱥᱟ᱾
ᱟᱪᱪᱷᱟ᱾
ᱵᱟᱝ ᱦᱩᱭᱩᱜᱼᱟ᱾
ᱟᱪᱪᱷᱟ᱾
ᱦᱚᱸ᱾
ᱛᱟᱦᱚᱞᱮ ᱪᱮᱫᱽ ᱪᱟᱥ ᱫᱚ ᱪᱮᱫᱽ ᱥᱮ ᱥᱮᱨᱢᱟ ᱡᱟᱹᱲᱤ ᱵᱷᱚᱨᱥᱟ ᱜᱮ ᱥᱮ ᱱᱚᱝᱠᱟ ᱡᱟᱦᱟᱸ ᱠᱮᱱᱮᱞ ᱠᱚ ᱰᱮᱢ ᱠᱚ ᱢᱮᱱᱟᱜ ᱠᱟᱜ-ᱟ ᱟᱯᱮ ᱥᱩᱨ ᱨᱮ?
ᱥᱮᱨᱢᱟ ᱥᱮᱨᱢᱟ ᱫᱟᱜ ᱵᱷᱚᱨᱥᱟ ᱜᱮ᱾
ᱟᱪᱪᱷᱟ ᱚᱱᱠᱟᱱ ᱛᱟᱦᱚᱞᱮ ᱠᱮᱱᱮᱞ ᱠᱚ ᱰᱮᱢ ᱠᱚᱫᱚ ᱚᱱᱠᱟ ᱫᱚ
ᱵᱟᱝ ᱟᱞᱮ ᱥᱮᱱ ᱫᱚ ᱵᱟᱹᱱᱩᱜᱼᱟ᱾ ᱮᱢᱱᱤ ᱥᱚᱢᱚᱭ ᱡᱟᱦᱟ ᱥᱚᱢᱚᱭ ᱫᱟᱜᱽ ᱢᱚᱭ ᱜᱮ ᱫᱟᱜᱽ ᱛᱟᱦᱮᱱᱟ ᱮᱢᱱᱤ ᱜᱚᱨᱚᱢ ᱜᱚᱨᱚᱢ ᱫᱟᱜ ᱜᱮ ᱵᱟᱝ ᱛᱟᱦᱮᱱᱟ᱾ ᱯᱟᱠᱟ ᱩᱛᱟᱹᱨᱚᱜ-ᱟ ᱜᱳᱴᱟ᱾
ᱟᱪᱪᱷᱟ ᱟᱪᱪᱷᱟ ᱛᱟᱦᱚᱞᱮ ᱚᱞᱚᱜ ᱯᱟᱲᱦᱟᱜ ᱫᱚ ᱟᱵᱤᱱ ᱫᱚ ᱛᱤᱱᱟᱹᱜ ᱛᱤᱱᱟᱹᱜ ᱡᱷᱟᱹᱞ?
ᱦᱳᱭ ᱠᱚᱞᱮᱡᱽ ᱠᱚ ᱠᱚᱞᱮᱡᱽ ᱱᱤᱛᱚᱜ ᱠᱚᱨᱟᱣ ᱦᱩᱭᱩᱜ ᱠᱟᱱᱟ᱾
ᱟᱪᱪᱷᱟ
ᱛᱟᱦᱚᱞᱮ ᱜᱚᱝᱠᱮ ᱚᱠᱟᱨᱮ ᱚᱲᱟᱜ ᱨᱮᱜᱮ ᱥᱮ ᱠᱚᱞᱮᱡᱽ ᱨᱮ ᱢᱮᱱᱟᱜ ᱟᱠᱟᱟᱜ ᱵᱤᱱᱟ ᱱᱤᱛ ᱫᱚ?
ᱠᱟᱞᱮᱡᱽ ᱥᱮᱫ ᱨᱮᱜᱮ᱾
ᱟᱪᱪᱟ ᱟᱪᱪᱷᱟ ᱟᱪᱪᱷᱟ
ᱦ ᱚᱯᱮ ᱥᱮᱫ ᱛᱟᱦᱞᱮ ᱪᱮᱫ ᱞᱮᱠᱟ ᱫᱟᱜ ᱠᱚ?
ᱫᱟᱜ ᱫᱚ ᱟᱞᱮ ᱥᱮᱫ ᱫᱚ ᱫᱤᱱᱜᱮ ᱫᱟᱜ ᱮ ᱫᱟᱭ ᱢᱟᱡᱟᱱ ᱵᱮᱲᱟ ᱠᱷᱟᱱ ᱜᱮ᱾ ᱟᱨ ᱨᱚᱦᱚᱭ ᱠᱚ ᱤᱝᱠᱟᱹ ᱛᱚᱞᱟ ᱠᱚᱫᱚ ᱤᱝᱠᱟᱹ ᱦᱟᱨᱟ ᱫᱚ ᱦᱟᱨᱟ ᱠᱟᱱᱟ ᱟᱨ ᱠᱚᱴᱟ ᱫᱤᱱ ᱯᱚᱨ ᱠᱷᱟᱱ ᱜᱮ ᱨᱚᱦᱚᱭ ᱵᱟᱲᱟ ᱫᱚ ᱜᱟᱱᱚᱜ-ᱟ ᱛᱚ᱾ ᱟᱪᱪᱷᱟ ᱛᱟᱦᱚᱞᱮ ᱜᱚᱝᱠᱮ ᱟᱯᱮ ᱥᱮᱫ ᱛᱟᱦᱚᱞᱮ ᱪᱮᱫ ᱞᱮᱠᱟ ᱦᱩᱞ ᱢᱟᱦᱟ ᱪᱮᱫ ᱞᱮᱠᱟ ᱢᱟᱱᱟᱣ ᱦᱩᱭᱮᱱᱟ?
ᱟᱞᱮ ᱥᱮᱫ ᱫᱚ ᱩᱱᱟᱹᱜ ᱮᱠᱴᱟ ᱫᱚ ᱵᱟᱠᱚ ᱢᱟᱱᱟᱣᱟ ᱚᱱᱟ ᱟᱞᱮ ᱥᱟᱭᱤᱰ ᱫᱚ ᱩᱱᱟᱹᱜ ᱫᱚ᱾ ᱢᱟᱱᱟᱣ ᱠᱟᱹᱫᱤᱧᱟᱹ ᱪᱷᱳᱴᱳ ᱠᱚᱫᱚ ᱧᱩᱭ ᱜᱮᱭᱟ ᱵᱚᱸᱜᱟ ᱵᱩᱨᱩ ᱦᱩᱭᱱᱟ ᱵᱟᱥ ᱤᱱᱠᱟᱹ ᱜᱮ ᱟᱞᱮ ᱥᱮᱫ ᱫᱚ ᱚᱱᱠᱟ ᱫᱚ ᱵᱟᱠᱚ ᱢᱟᱱᱟᱣᱟ᱾ ᱪᱮᱫ ᱦᱚᱸ
ᱟᱪᱪᱷᱟ ᱟᱪᱪᱷᱟ
ᱤᱱᱟᱹᱜᱮ ᱦᱩᱭᱩᱜᱼᱟ᱾
ᱟᱪᱪᱷᱟ ᱟᱪᱪᱷᱟ ᱟᱪᱪᱷᱟ ᱟᱪᱪᱷᱟ ᱛᱟᱦᱚᱞᱮ ᱠᱚᱞᱮᱡᱽ ᱨᱮ ᱚᱱᱠᱟ ᱵᱟᱯᱮ ᱢᱟᱱᱟᱣ ᱟᱠᱟᱫᱟ ᱟᱯᱮ ᱫᱚ?
ᱦᱮᱸ
ᱤ ᱠᱚᱞᱮᱡᱽ ᱨᱮ ᱛᱟᱦᱚᱞᱮ ᱚᱱᱠᱟ ᱵᱟᱯᱮ ᱢᱟᱱᱟᱣ ᱟᱠᱟᱫᱟ ᱤᱧ ᱠᱚᱞᱮᱡᱽ ᱚᱱᱠᱟ ᱛᱟᱞᱮ ᱵᱟᱯᱮ ᱢᱟᱱᱟᱣ ᱵᱟᱲᱟ ᱠᱟᱫᱟ ᱦᱩᱞ ᱢᱟᱦᱟ ᱠᱚ᱾
ᱟᱫᱚ ᱱᱚᱣᱟ ᱫᱚ ᱟᱞᱮᱭᱟᱜ ᱠᱚᱞᱮᱡᱽ ᱫᱚ ᱤᱭᱟᱹ ᱠᱳᱞᱠᱟᱛᱟ ᱨᱮᱫᱚ ᱟᱫᱚ ᱚᱠᱟᱨ ᱨᱮᱵᱮᱱ ᱢᱟᱱᱟᱣᱟ ᱱᱚᱰᱮ᱾ ᱚᱱᱠᱟ ᱫᱚ ᱟᱫᱚ ᱫᱚ ᱢᱤᱫᱴᱟᱡ ᱤᱭᱟᱹ ᱵᱟᱝ ᱢᱟᱱᱮ ᱯᱨᱮᱜᱮᱱᱮ ᱮᱢᱴᱤ ᱞᱮᱠᱟ ᱢᱮᱱᱟᱜ-ᱟ ᱢᱤᱫᱴᱷᱮᱱ ᱫᱚ ᱚᱱᱟ ᱛᱮᱜᱮ ᱠᱚᱨᱟᱣ ᱵᱟᱲᱟᱭ ᱦᱩᱭᱩᱜ-ᱟ ᱱᱚᱰᱮ
ᱟᱪ
ᱥᱩᱫᱩ ᱨᱮᱞᱤ ᱦᱩᱭᱩᱜ-ᱟ ᱪᱮᱫ ᱦᱚᱸ ᱵᱟᱝ ᱤᱱᱟᱹᱜᱮ ᱦᱮᱸ
ᱟᱪᱪᱷᱟ
ᱟᱪᱪᱷᱟ
ᱵᱟᱠᱚ ᱢᱟᱱᱟᱣ ᱡᱟᱦᱟᱸᱜ ᱠᱚᱨᱮ ᱚᱱᱠᱟ ᱡᱷᱟᱲᱠᱷᱚᱱᱰ ᱥᱮᱜ ᱠᱟᱹᱴᱤᱡ ᱰᱷᱮᱨ ᱠᱚ ᱢᱟᱱᱟᱣ ᱵᱟᱲᱟᱭᱟ ᱤᱱᱟᱹ ᱜᱮᱭ᱾ ᱟᱞᱮ ᱫᱚ ᱩᱱᱟᱹᱜ ᱫᱚᱠᱛᱟ ᱫᱚᱠᱚ
ᱦᱩᱸᱻ
ᱟᱪᱪᱷᱟ ᱛᱟᱦᱚᱞᱮ ᱜᱚᱝᱠᱮ ᱛᱮ ᱚᱞᱚᱜ ᱫᱚ ᱛᱟᱦᱚᱞᱮ ᱚᱠᱟᱴᱟᱜ ᱢᱤᱰᱤᱭᱟᱢ ᱛᱮ ᱟᱢ ᱥᱟᱱᱛᱟᱲᱤ ᱢᱤᱰᱤᱭᱟᱢ ᱵᱟᱝᱞᱟ ᱢᱤᱰᱤᱭᱟᱢ ᱤᱝᱞᱤᱥ ᱢᱤᱰᱟᱢ ᱠᱟᱛᱮᱜ ᱛᱮᱢ ᱚᱞᱚᱜ ᱠᱟᱱᱟ᱾
ᱤᱝᱞᱤᱥ ᱢᱤᱰᱤᱭᱟᱢ᱾ ᱦᱩᱸ ᱦᱩᱸ
ᱟᱪᱪᱷᱟ ᱟᱪᱪᱷᱟ
ᱛᱟᱦᱚᱞᱮ ᱤᱝᱞᱤᱥ ᱢᱤᱰᱤᱭᱟᱢ ᱛᱮ ᱯᱟᱲᱦᱟᱣ ᱠᱟ ᱠᱟᱛᱮᱫ ᱚᱠᱟ ᱞᱮᱠᱟᱵᱤᱱ ᱵᱷᱟᱹᱜᱤ ᱵᱤᱱ ᱵᱩᱡᱽ ᱮᱫᱟ ᱵᱟᱹᱤᱱ ᱵᱩᱡᱽ ᱮᱫᱟ? ᱤᱡ ᱥᱟᱱᱛᱟᱲᱤ ᱢᱤᱰᱤᱭᱟᱢ ᱨᱮᱱ ᱯᱟᱹᱴᱷᱩᱣᱟᱹ ᱠᱚ ᱤᱫᱤ ᱫᱤᱥ ᱦᱩᱫᱤᱥ ᱠᱟᱹᱴᱤᱡ ᱞᱟᱹᱭ ᱛᱟᱵᱚᱱ ᱵᱤᱱ ᱥᱮ?
ᱧᱮᱞᱮᱱ ᱵᱟᱱᱟᱨ ᱛᱮᱜᱮ ᱴᱷᱤᱠ ᱜᱮᱭᱟ ᱟᱫᱚ ᱛᱮᱦᱤᱧ ᱜᱟᱯᱟ ᱫᱚ ᱚᱱᱮ ᱰᱷᱮᱨ ᱟᱵᱚ ᱛᱮᱦᱮᱧ ᱜᱟᱯᱟ ᱫᱚ ᱡᱮ ᱥᱟᱱᱛᱟᱲ ᱫᱚ ᱩᱱᱟᱹᱜ ᱥᱠᱳᱯ ᱵᱟᱹᱱᱩᱜ ᱛᱟᱵᱚᱱᱟ ᱦᱮᱸ ᱢᱟᱱᱮ ᱡᱟᱦᱟᱸᱱᱟᱜ ᱡᱤᱱᱤᱥ ᱨᱮᱜᱮ ᱚᱱᱟ ᱡᱟᱦᱟᱸᱱᱟᱜ ᱟᱵᱮᱱ ᱫᱚ ᱡᱚᱛᱚ ᱠᱷᱚᱱ ᱤᱭᱟᱹ ᱯᱷᱟᱥᱴ ᱞᱮᱝᱜᱩᱭᱡᱽ ᱫᱚ ᱤᱝᱞᱤᱥ ᱜᱮ ᱦᱩᱭᱩᱜ ᱛᱚ ᱢᱟᱱᱮ ᱡᱟᱦᱟᱸ ᱨᱮᱜᱮ ᱵᱮᱱ ᱪᱟᱞᱟᱜ ᱡᱟᱦᱟᱸᱱᱟᱜ ᱟᱵᱮᱱ ᱫᱚ ᱱᱤᱛᱚᱜ ᱫᱚ ᱮᱢᱱᱤ ᱡᱮ ᱱᱚᱣᱟ ᱥᱟᱱᱛᱟᱲᱟᱜ ᱰᱤᱜᱽᱨᱤ ᱦᱟᱛᱟᱣ ᱠᱟᱛᱮ ᱵᱮᱱ ᱡᱟᱦᱟᱸ ᱪᱤᱠᱟᱹᱭᱼᱟ ᱚᱱᱠᱟ ᱫᱚ ᱵᱟᱝ ᱥᱮ ᱦᱟᱜ ᱟᱵᱮᱱ ᱫᱚ ᱥᱠᱳᱯ ᱫᱚ ᱢᱮᱱᱟᱜ ᱠᱤᱱᱛᱩ ᱠᱷᱩᱵ ᱞᱤᱢᱤᱴᱮᱰ᱾ ᱥᱟᱱᱛᱟᱲ ᱚᱞ ᱤᱭᱟᱹ ᱛᱮᱫᱚ ᱦᱮᱸ ᱠᱤᱱᱛᱩ ᱱᱚᱣᱟ ᱟᱵᱮᱱ ᱤᱝᱞᱤᱥ ᱛᱮ ᱠᱤᱝᱵᱟ ᱵᱟᱝᱞᱟ ᱛᱮᱵᱮᱱ ᱠᱚᱨᱟᱣ ᱞᱮᱠᱷᱟᱡ ᱟᱛᱷᱟᱹᱱᱴᱤ ᱡᱟᱭᱜᱟ ᱨᱮ ᱪᱟᱹᱠᱨᱤ ᱨᱮᱱᱟᱜ ᱥᱩᱵᱤᱫᱷᱟ ᱵᱮᱱ ᱮᱢ ᱧᱟᱢ ᱫᱟᱲᱮᱭᱟᱜᱼᱟ, ᱡᱟᱦᱟᱱᱟᱜ ᱡᱟᱭᱜᱟ ᱨᱮᱵᱮᱱ ᱮᱯᱞᱟᱭ ᱫᱟᱲᱮᱭᱟᱜᱼᱟ᱾ ᱚᱱᱮ ᱮᱱᱮ ᱜᱮ ᱢᱤᱫᱴᱮᱱ ᱥᱩᱵᱤᱫᱷᱟ ᱤᱱᱟᱹᱜᱮ ᱪᱮᱫ ᱦᱚᱸ ᱵᱟᱝ ᱡᱮ ᱥᱟᱵᱚᱥᱚᱱ ᱛᱟᱞᱮ ᱡᱮ ᱠᱷᱟᱨᱟᱵᱽ-ᱟ ᱠᱷᱟᱨᱟᱵᱽ ᱫᱚ ᱵᱟᱝ ᱠᱷᱟᱨᱟᱵᱟ ᱠᱤᱱᱛᱩ ᱟᱵᱮᱱ ᱫᱚ ᱱᱤᱛᱚᱜ ᱫᱚ ᱤᱱᱟᱹᱜ ᱜᱮᱵᱮᱱ ᱪᱤᱠᱟᱹᱛᱮ ᱥᱮ ᱪᱤᱠᱟᱹᱛᱮ ᱢᱟᱱᱮ ᱱᱤᱡᱮᱨᱟᱜ ᱡᱤᱵᱩ ᱮ ᱞᱟᱭᱤᱯᱷ ᱥᱴᱟᱭᱤᱞ ᱤᱧ ᱪᱮᱧᱡᱟ? ᱟᱵᱮᱱ ᱫᱚ ᱚᱱᱟ ᱵᱮᱱ ᱪᱤᱱᱛᱟᱹᱭ ᱭᱟ ᱡᱮ ᱪᱤᱠᱟᱹᱛᱮ ᱴᱟᱠ ᱯᱚᱭᱥᱟ ᱚᱨᱡᱚᱱᱟ ᱤᱱᱟᱹᱵᱤᱱ ᱪᱤᱱᱛᱟᱹᱭᱟ ᱥᱮ ᱛᱟᱫᱚ ᱚᱱᱮ ᱚᱱᱟ ᱦᱩᱭ ᱜᱮ ᱱᱚᱣᱟᱱᱟ ᱛᱮᱦᱮᱧ ᱜᱮᱵᱚᱫᱚ ᱟᱵᱚ ᱫᱚ ᱴᱟᱠᱟ ᱯᱩᱭᱥᱟ ᱜᱮ ᱛᱚ ᱟᱫᱚ ᱡᱟᱦᱟᱸ ᱴᱟᱜ ᱞᱟᱭᱱ ᱛᱮ ᱜᱮ ᱠᱟᱹᱴᱤᱡ ᱟᱵᱚ ᱫᱚ ᱡᱟᱦᱟᱸ ᱵᱚᱱ ᱧᱟᱢᱟ ᱠᱟᱹᱴᱤᱡ ᱪᱟᱱᱥ ᱚᱯᱚᱨᱪᱩᱱᱤᱴᱤ ᱛᱟᱦᱮᱱᱟ ᱚᱱᱟ ᱜᱮ ᱥᱮ ᱵᱮᱱ ᱠᱚᱨᱟᱣᱟ᱾ ᱵᱟᱠᱷᱟᱡ ᱢᱟ ᱡᱮ ᱥᱟᱱᱛᱟᱲ ᱡᱮ ᱮᱢᱚᱱ ᱠᱷᱟᱨᱟᱵᱽ ᱡᱤᱱᱤᱥ ᱫᱚ ᱵᱟᱝ ᱠᱟᱱᱟ᱾ ᱪᱤᱠᱟᱹᱛᱮᱣᱮᱱ ᱢᱮᱱᱟ ᱡᱮ ᱠᱷᱟᱨᱟᱯ ᱠᱷᱟᱨᱟᱯ ᱫᱚ ᱚᱠᱟᱴᱟᱜ ᱦᱚᱸ ᱵᱟᱝ ᱠᱟᱱᱟ ᱦᱮᱸ᱾
ᱢᱟᱱ ᱠᱷᱟᱨᱟᱵᱽ ᱫᱚ ᱵᱟᱝ ᱠᱟᱱᱟ ᱢᱟᱱᱮ ᱡᱟᱦᱟᱸ ᱰᱟᱦᱟᱨ ᱛᱮ ᱟᱢ ᱥᱚᱯᱷᱚᱞᱚᱛᱟᱢ ᱧᱟᱢᱟ ᱚᱱᱟ ᱰᱟᱦᱟᱨ ᱜᱮᱛᱚᱢ ᱵᱟᱪᱷᱟᱣᱟ ᱥᱮ᱾
ᱦᱮᱸ ᱦᱮᱸ ᱮᱴᱟᱜ ᱠᱤᱪᱷᱩ ᱛᱚ ᱟᱨ ᱵᱟᱢ ᱧᱟᱢᱟ ᱥᱮ ᱡᱮ ᱱᱚᱣᱟᱴᱟᱜ ᱠᱟᱹᱴᱤᱡ ᱰᱷᱮᱨ ᱤᱭᱟᱹᱣ ᱤᱧ ᱧᱟᱢᱟ ᱡᱮ ᱥᱚᱢᱟᱱᱤᱧ ᱧᱟᱢᱟ ᱚᱱᱟ ᱠᱚᱫᱚ ᱵᱟᱝ ᱠᱟᱱᱟ ᱟᱢᱟᱜ ᱴᱟᱠᱟ ᱛᱟᱦᱮ ᱞᱮ᱾ ᱵᱟᱠᱷᱟ ᱫᱚ ᱚᱴᱳᱢᱮᱴᱤᱠᱞᱤ ᱡᱟᱦᱟᱸ ᱛᱮᱜᱮ ᱥᱚᱢᱟᱱᱮᱢ ᱧᱟᱢᱟ ᱚᱱᱮ ᱚᱱᱮ ᱤᱱᱟᱹᱜᱮ ᱦᱩᱭ ᱠᱟᱱᱟ ᱵᱮᱯᱟᱨ᱾ ᱛᱚ ᱚᱱᱟ ᱛᱮ ᱤᱝᱜᱽᱞᱤᱥ ᱢᱤᱰᱤᱭᱟᱢ ᱵᱟᱝᱞᱟ ᱢᱤᱰᱤᱭᱟᱢ ᱠᱚᱫᱚ ᱠᱟᱹᱴᱤᱡ ᱰᱷᱮᱨ ᱯᱨᱤᱯᱷᱮᱨᱮᱱᱥ ᱠᱚ ᱮᱢᱟᱜᱼᱟ ᱤᱱᱟᱹᱜᱮ ᱾ ᱮᱢ ᱜᱮ ᱵᱤᱱ ᱚᱱᱟᱛᱮᱜᱮ ᱥᱟᱱᱛᱟᱲ ᱦᱚᱸ ᱩᱱᱟᱹᱜ ᱫᱚ ᱩᱠᱩᱨ ᱠᱚ ᱦᱟᱛᱟᱣᱟ ᱥᱟᱱᱛᱟᱲ ᱤᱭᱟᱹ ᱟᱫᱚ ᱚᱱᱟ ᱫᱚ ᱩᱱᱟᱹᱜ ᱾ ᱚᱝᱠᱟ ᱯᱷᱮᱥᱮᱞᱤᱴᱤ ᱵᱟᱹᱱᱩᱜ ᱛᱟᱵᱚᱱᱟ ᱥᱮ
ᱦᱮᱸ ᱯᱷᱮᱥᱮᱞᱤᱴᱤ ᱟᱹᱨᱤ ᱫᱚ ᱟᱨ ᱱᱚᱜᱼᱚᱭ ᱞᱩᱢᱛᱷᱟᱹ ᱱᱚᱜᱚᱭ ᱦᱟᱹᱞᱤ ᱦᱟᱹᱞᱤ ᱪᱟᱹᱞᱩ
ᱦᱮᱸ ᱚᱱᱮ ᱚᱱᱟ ᱛᱮᱜᱮ ᱥᱮ ᱠᱟᱹᱴᱤᱡ ᱩᱱ ᱫᱚ ᱡᱮᱢᱚᱱ ᱟᱹᱞᱤᱧ ᱫᱚᱞᱤᱧ ᱛᱟᱦᱮᱸ ᱠᱟᱱᱟ ᱩᱱ ᱥᱩᱢᱚᱭ ᱫᱚ ᱥᱟᱱᱛᱟᱞᱤ ᱠᱚᱫᱚ ᱵᱟᱝ ᱛᱟᱦᱮᱸ ᱠᱟᱱᱟ ᱾ ᱱᱚᱣᱟᱢ ᱥᱚᱢᱚᱭ ᱫᱚ ᱞᱤᱸᱜᱩᱭ ᱫᱚ ᱦᱮᱸ ᱾ ᱦᱮᱸ ᱦᱟᱯᱮᱱ ᱫᱤᱱ ᱫᱚ ᱦᱩᱭᱩᱜ ᱜᱮᱭᱟ ᱦᱟᱸᱜ ᱦᱮᱸ ᱩᱱ ᱫᱚ ᱦᱩᱭ ᱫᱚ ᱦᱩᱭᱩᱜ ᱜᱮᱭᱟ ᱠᱷᱚᱱ ᱮᱦᱚᱵ ᱟᱠᱟᱱᱟ ᱢᱟᱱᱮ ᱦᱟᱸᱜ ᱾
ᱦᱩᱸᱦᱩᱸ
ᱟᱪᱷᱟ ᱛᱮᱱ ᱚᱲᱟᱜ ᱠᱚ ᱪᱮᱫ ᱵᱟᱵᱮᱱ ᱦᱮᱡ ᱟᱠᱟᱱ ᱛᱟᱦᱚᱞᱮ?
ᱱᱚᱜᱼᱚᱭ ᱪᱟᱵᱟᱭᱮᱱᱟ ᱛᱦᱤᱧ ᱜᱟᱯᱟᱥᱮᱡ ᱱᱚᱜᱼᱚᱭ ᱛᱮᱦᱮᱧ ᱜᱮ ᱢᱩᱪᱟᱹᱫ ᱛᱟᱦᱮᱸ ᱠᱟᱱᱟ ᱜᱟᱯᱟ ᱢᱮᱭᱟᱝ ᱥᱮ ᱪᱟᱞᱟᱜ ᱤᱧ ᱚᱲᱟᱜ ᱥᱮᱫ ᱠᱚᱞᱮᱡᱽ ᱦᱚᱸᱪᱟᱵᱟᱭᱱᱟ ᱾ ᱛᱚᱜ ᱫᱚ ᱟᱫᱚ ᱚᱲᱟᱜ ᱥᱮᱫ ᱨᱮᱜᱮ ᱛᱟᱦᱮᱸ ᱱᱤᱛᱚᱜ ᱫᱚ ᱡᱟᱦᱟᱱᱟᱜ ᱜᱮ ᱪᱮᱥᱴᱟᱭ ᱦᱩᱭᱩᱜᱼᱟ ᱱᱤᱛᱚᱜ ᱫᱚ ᱛᱟᱨᱯᱚᱨ ᱠᱚ ᱠᱚᱱᱳ ᱤᱭᱟᱹ ᱛᱟᱨ ᱱᱤᱛᱚᱜ ᱫᱚ ᱟᱨ ᱩᱪᱤᱛ ᱛᱟᱱᱟ ᱵᱟᱹᱱᱩᱜᱟᱱ ᱱᱤᱛᱚᱜ ᱫᱚ ᱡᱟᱦᱟᱸ ᱱᱤᱛᱚᱜ ᱡᱮ ᱠᱚᱢᱯᱞᱤᱴ ᱱᱟ ᱢᱟᱱᱮ ᱡᱟᱦᱱᱟᱜ ᱧᱟᱢ ᱱᱚᱝᱠᱟ ᱛᱚ ᱟᱨ ᱠᱟᱛᱷᱟ ᱫᱚ ᱵᱟᱝ ᱾ ᱠᱷᱟᱴᱟᱜ ᱵᱮᱱ ᱛᱚᱵᱮ ᱛᱚ ᱾
ᱚᱱᱛᱮ ᱟᱨᱟ ᱟᱨᱟ ᱡᱟᱭ ᱠᱟᱴᱤᱡ ᱠᱷᱟᱴᱟᱜ ᱦᱩᱭᱩᱜ-ᱟ ᱦᱮᱸ ᱥᱮ ᱾
ᱦᱮᱸ ᱚ ᱚᱱᱟ ᱠᱚᱜᱮ ᱧᱮᱞ ᱦᱩᱭᱩᱜᱼᱟ ᱱᱤᱛᱚᱜ ᱫᱚ᱾
ᱩ ᱦᱩᱜ
ᱟᱵᱮᱱ ᱢᱚᱛᱚ ᱪᱮᱫ ᱠᱚ ᱵᱤᱧ ᱪᱤᱠᱟᱹ ᱵᱟᱲᱟᱭᱟ?
ᱟᱹᱞᱤᱧ ᱦᱚᱸ ᱱᱚᱝᱠᱟᱭ ᱚᱲᱟᱜ ᱨᱮ ᱜᱮ ᱟᱵᱤᱱ ᱞᱮᱠᱟᱜᱮ ᱚᱲᱟᱜ ᱠᱚᱨᱮ ᱞᱤᱧ ᱫᱩᱲᱩᱵ ᱵᱟᱲᱟ ᱠᱟᱱᱟ᱾
ᱛᱟᱞᱦᱮ ᱱᱚᱣᱟ ᱮᱯ ᱨᱮᱫᱚ ᱟᱹᱵᱤᱱ ᱫᱚ ᱛᱤᱱᱟᱹᱜ ᱫᱤᱱ ᱵᱤᱱ ᱠᱟᱹᱢᱤᱭᱟ ᱠᱟᱱᱟ ᱛᱟᱞᱦᱮ?
ᱟᱹᱞᱤᱧ ᱛᱮᱦᱮᱧ ᱞᱤᱧ ᱠᱚᱨᱟᱣ ᱮᱫᱟ ᱟᱹᱞᱤᱧ ᱫᱚ ᱮᱴᱟᱜ ᱮᱴᱟᱜ ᱦᱚᱲᱟᱜ ᱤᱭᱟᱹ ᱢᱳᱵᱟᱭᱤᱞ ᱛᱮᱞᱤᱧ ᱠᱚᱨᱟᱣ ᱵᱟᱲᱟᱭᱮᱫ ᱛᱟᱦᱮᱸᱫ᱾ ᱟᱹᱞᱤᱧ ᱫᱚ ᱦᱟᱹᱱᱤ ᱱᱤᱭᱟᱜ ᱱᱟᱢᱵᱟᱨ ᱛᱮᱞᱤᱧ ᱠᱚᱨᱟᱣᱟ ᱛᱚ ᱟᱨ ᱟᱹᱞᱤᱧᱟᱜ ᱫᱚ ᱢᱟᱱᱮ ᱚᱱᱠᱟ ᱫᱚ ᱱᱟᱢᱵᱟᱨ ᱫᱚ ᱤᱭᱟᱹ ᱠᱚᱫᱚ ᱵᱟᱹᱱᱩᱜ ᱛᱟᱞᱤᱧᱟ ᱡᱟᱦᱟᱸᱭ ᱫᱮ ᱦᱟᱱᱤ ᱠᱚᱨᱟᱣ ᱠᱟᱜ ᱢᱮ ᱮᱭ ᱟᱞᱤᱧᱟᱜ ᱫᱚ ᱟᱨᱤᱞᱤᱧ ᱠᱚᱨᱟᱣᱟ
ᱟᱪᱪᱷᱟ ᱢᱟᱱᱮ ᱟᱹᱵᱤᱱ ᱦᱚᱸᱵᱤᱱ ᱱᱟᱣᱟ ᱜᱮᱭᱟ ᱟᱨᱠᱤ ᱥᱮ? ᱟᱪᱪᱷᱟ ᱟᱹᱞᱤᱧ ᱢᱟᱨᱟᱝ ᱜᱮᱭᱟ ᱱᱚᱜᱚᱭ ᱛᱮᱦᱮᱧ ᱜᱮᱞ ᱯᱳᱭᱞᱳᱧ ᱜᱚᱞᱯᱷᱚᱭᱮᱜ-ᱟ᱾
ᱚ ᱟᱨ ᱞᱤᱧ ᱛᱤᱦᱮᱱ ᱜᱮ ᱟᱨ ᱞᱤᱧᱜᱚᱞᱯᱚ ᱵᱟᱞᱤᱧ ᱠᱚᱨᱟᱣ ᱵᱟᱲᱟ ᱢᱮᱛᱟ ᱫᱤᱱ ᱛᱟᱦᱮ ᱠᱚ ᱢᱮᱱ ᱢᱮᱱ ᱟᱫᱟ ᱞᱮᱧ ᱞᱟᱹᱭᱟ ᱛᱮᱧ ᱱᱚᱣᱟ ᱠᱚᱨᱮᱱᱟᱜ ᱴᱮᱱᱥᱚᱱ ᱠᱚᱞᱮᱡᱽ ᱠᱚ ᱟᱨᱚ ᱚᱠᱟᱨᱮ ᱛᱤᱨᱮᱢ ᱪᱤᱠᱟᱹ ᱵᱟᱲᱟᱭᱟ ᱱᱚᱣᱟ ᱢᱟ ᱦᱟᱜ ᱥᱚᱢᱚᱭ ᱨᱮ ᱵᱟᱝ ᱧᱟᱢᱚᱜᱼᱟ ᱥᱮ
ᱦᱮᱸ ᱦᱮᱸ
ᱱᱮᱞ ᱦᱩᱭᱩᱜ ᱠᱟᱱᱟ ᱠᱚᱨᱟᱣ ᱦᱩᱭᱩᱜᱼᱟ ᱱᱤᱛᱳ ᱫᱚ
ᱟᱪᱪᱷᱟ
ᱴᱷᱤᱠ ᱜᱮᱭᱟ ᱛᱚᱵᱮ ᱦᱟᱸᱜ᱾
ᱱᱤᱛᱚᱜ ᱜᱚᱝᱠᱮ
ᱦᱮᱸ ᱛᱟᱦᱚᱞᱮ ᱴᱷᱤᱠ ᱜᱮᱭᱟ ᱛᱚᱵᱮ ᱦᱮᱸ ᱦᱮᱸ